ᱦᱮᱞᱳᱣ
ᱟᱸᱡᱚᱢᱚᱜ ᱠᱟᱱᱟ ᱥᱮ ᱵᱟᱝ, ᱦᱮᱸ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱦᱩᱸ᱾
ᱦᱮᱸ ᱞᱟᱹᱭᱫᱟᱞᱤᱧ ᱡᱚᱦᱟᱨ ᱜᱮ, ᱥᱟᱹᱜᱩᱱ ᱥᱮ
ᱦᱳᱭ, ᱦᱳᱭ ᱡᱚᱦᱟᱨ ᱜᱮ ᱥᱟᱹᱜᱩᱱ ᱥᱮᱛᱟᱜ᱾
ᱦᱮᱸ ᱪᱮᱫ ᱠᱚᱵᱤᱱ ᱪᱤᱠᱟᱹ ᱵᱟᱲᱟᱭᱫᱟ?
ᱦᱳᱭ ᱪᱤᱠᱟᱹ ᱜᱮ ᱵᱟᱝ, ᱚᱲᱟᱜ ᱨᱮᱜᱮ᱾ ᱜᱮ ᱱᱚᱜ-ᱚᱭ ᱱᱤᱛᱚᱜ ᱤᱥᱤᱱ ᱠᱚ ᱦᱩᱭ ᱮᱱᱟ᱾
ᱦᱩᱸ ᱦᱩᱸ᱾ ᱡᱚᱢ ᱵᱟᱲᱟ ᱠᱮᱫᱟ ᱵᱤᱱ ᱥᱮ ᱟᱣᱨᱤᱭᱟ?
ᱵᱟᱝ ᱜᱮ᱾
ᱦᱩᱸ᱾ ᱦᱮᱸ ᱟᱫᱚ ᱪᱮᱫ ᱠᱚ ᱠᱟᱹᱢᱤ ᱵᱟᱲᱟ? ᱟᱹᱞᱤᱧ ᱦᱚᱸ ᱱᱟᱥᱛᱟ ᱠᱚᱫᱚ ᱟᱣᱨᱤ ᱞᱤᱧ ᱠᱚᱨᱟᱣᱟ ᱦᱟᱸᱜ᱾
ᱟᱪᱪᱷᱟ᱾
ᱦᱩᱸ᱾
ᱪᱮᱫ ᱠᱚᱯᱮ ᱠᱟᱹᱢᱤ ᱵᱟᱲᱟᱭᱫᱟ ᱟᱯᱮ ᱚᱱᱛᱮ?
ᱠᱟᱢᱤ ᱫᱚ ᱳᱭ ᱪᱟᱥ ᱠᱟᱢᱤ ᱜᱮ, ᱫᱤᱭᱮ ᱦᱚᱞᱟ ᱠᱷᱚᱱ ᱢᱟ ᱫᱟᱜ ᱮ ᱵᱚᱱᱫᱚ ᱠᱟᱜᱼᱟ᱾ ᱛᱮᱦᱮᱧ ᱠᱚᱫᱚ ᱠᱚᱱᱚ ᱠᱟᱹᱢᱤ ᱵᱟᱝ ᱚᱲᱟᱜ ᱠᱚᱨᱮ ᱜᱮ ᱦᱟᱸᱜ ᱛᱟᱦᱮᱱ ᱦᱳᱭᱳᱜᱼᱟ᱾
ᱦᱩᱸ ᱟᱯᱮ ᱚᱱᱛᱮ ᱫᱚ ᱵᱟᱭ ᱫᱟᱜᱮᱫᱟᱭ?
ᱫᱤᱱ ᱫᱚ ᱵᱟᱝ ᱜᱮ ᱫᱟᱜᱮᱜ-ᱟᱭ ᱥᱮ᱾
ᱚ ᱦᱚᱸ ᱟᱞᱮ ᱚᱱᱛᱮ ᱫᱚ ᱟᱞᱮ ᱚᱱᱛᱮ ᱫᱚ, ᱦᱚᱞᱟ ᱢᱟᱦᱫᱮᱨ ᱦᱚᱸ ᱫᱟᱜᱮᱫ ᱜᱮ ᱛᱟᱦᱮᱸᱫ-ᱮ ᱢᱟᱱᱮ ᱡᱟᱦᱟᱸ ᱛᱤᱱ ᱨᱮᱭ ᱫᱟᱜᱮᱫ ᱛᱟᱦᱮᱸᱫ-ᱮ᱾
ᱦᱮᱸ ᱢᱟᱱᱮ ᱚᱝᱠᱟ ᱫᱚ ᱵᱟᱝ, ᱩᱱᱟᱹᱜ ᱫᱚ ᱵᱟᱭ ᱫᱟᱜᱮᱫ ᱛᱟᱦᱮᱸᱱᱟ ᱱᱟᱥᱮ ᱱᱟᱥᱮ ᱫᱟᱜᱮᱫ ᱛᱟᱦᱮᱸᱱᱟᱭ᱾
ᱛᱮᱦᱮᱧ ᱫᱚ ᱫᱟᱜ ᱮᱫᱟᱭ ᱠᱤ?
ᱵᱟᱝ ᱜᱮ᱾
ᱦᱮᱸ ᱛᱮᱦᱮᱧ ᱢᱟ ᱥᱤᱛᱳᱝ ᱠᱟᱜ-ᱟᱭ ᱟᱞᱮ ᱱᱚᱱᱛᱮ ᱢᱟ᱾
ᱦᱤᱸ ᱚᱝᱠᱟ ᱟᱨ ᱦᱚᱞᱟᱱᱚᱜ ᱦᱚᱞᱟᱱᱚᱜ ᱱᱟᱥᱮ ᱫᱟᱜ ᱠᱮᱜ ᱜᱮᱭᱟᱭ᱾ ᱫᱤᱭᱮ ᱛᱟᱦᱮᱧ ᱫᱚ ᱮᱠᱫᱚᱢ ᱜᱮ ᱵᱟᱝ ᱛᱮᱦᱮᱧ ᱫᱚ ᱦᱚᱭᱛᱚ, ᱯᱷᱟᱸᱠᱟ ᱜᱮᱭᱟ ᱛᱮᱦᱮᱧ ᱟᱫᱚ ᱠᱮᱡᱟᱱᱤ ᱵᱟᱭ ᱫᱟᱜᱟ᱾
ᱦᱮᱸ ᱦᱮᱸ ᱛᱮᱦᱮᱧ ᱢᱟ ᱯᱷᱟᱸᱠᱟ ᱜᱮ ᱧᱮᱞᱚᱜ ᱠᱟᱱᱟ ᱛᱚ᱾
ᱦᱩᱸ᱾
ᱦᱮᱸ ᱟᱫᱚ ᱦᱩᱲᱩ ᱠᱚᱯᱮ ᱨᱚᱦᱚᱭ ᱪᱟᱵᱟ ᱠᱮᱫᱟ ᱥᱮ ᱟᱣᱨᱤᱭᱟ᱾
ᱵᱟᱝᱜᱮ ᱵᱟᱝ ᱪᱟᱵᱟᱣ ᱠᱟᱱᱟ, ᱱᱤᱛᱚᱜ ᱫᱟᱜ ᱵᱟᱝ ᱠᱷᱟᱡ ᱫᱚ ᱪᱟᱵᱟᱣ ᱟᱠᱟᱱ ᱜᱮᱭᱟ ᱟᱨ ᱫᱟᱜ ᱠᱷᱟᱱ ᱫᱚ ᱦᱟᱸᱜ ᱢᱮᱱᱟᱜ ᱜᱮᱭᱟ ᱟᱨ ᱵᱟᱨ ᱥᱤᱧ ᱜᱟᱱ᱾
ᱦᱮᱸ ᱦᱩᱸ ᱜᱚᱴᱟ ᱜᱮ ᱱᱚᱝᱠᱟ ᱜᱮ ᱦᱟᱸᱜ ᱛᱚ᱾
ᱱᱤᱝᱠᱟ ᱜᱮ ᱦᱚᱸ᱾
ᱦᱩᱸ ᱟᱫᱚᱞᱤᱧ ᱞᱟᱹᱭᱫᱟ ᱡᱟᱦᱟᱱᱟᱜ᱾ ᱚᱱᱠᱟ ᱵᱤᱥᱚᱭ ᱛᱮ ᱜᱟᱞᱚᱪ ᱞᱮᱠᱷᱟᱱ ᱱᱟᱯᱟᱭ ᱠᱚᱜᱼᱟ, ᱠᱚᱢ ᱥᱮ ᱠᱚᱢ᱾ ᱩᱭᱦᱟᱹᱨ ᱢᱮᱱᱟᱜ ᱛᱟᱵᱤᱱᱟ ᱚᱱᱠᱟ?
ᱪᱮᱫ ᱞᱮᱠᱟ?
ᱞᱟᱹᱭ ᱫᱟᱞᱤᱧ ᱡᱟᱦᱟᱱᱟᱜ ᱥᱟᱠᱟᱢ ᱠᱚ ᱤᱫᱤᱭᱟᱛᱮ ᱜᱟᱞᱚᱪ ᱞᱮᱠᱷᱟᱱ ᱠᱤ ᱱᱟᱯᱟᱭ ᱠᱚᱜᱼᱟ ᱟᱨ ᱚᱝᱠᱟᱱ ᱚᱱᱠᱟ ᱩᱭᱦᱟᱹᱨ ᱢᱮᱱᱟᱜ ᱛᱟᱵᱤᱱᱟ ᱡᱟᱦᱟᱱᱟᱜ?
ᱩᱭᱦᱟᱹᱨ ᱵᱚᱞᱛᱮ
ᱛᱟᱦᱞᱮ ᱟᱹᱞᱤᱧ ᱞᱤᱧ ᱠᱩᱠᱞᱤᱭᱮᱜ ᱠᱩᱞᱤᱭᱮᱫ ᱵᱤᱱᱟᱹ᱾
ᱦᱚᱭ᱾
ᱦᱮᱸ ᱡᱟᱦᱟᱸ ᱟᱵᱚ ᱦᱚᱭᱮᱢ ᱦᱩᱸ ᱵᱤᱨ ᱵᱩᱨᱩ ᱫᱟᱨᱮ ᱱᱟᱹᱲᱤ ᱱᱚᱣᱟ ᱫᱷᱟᱹᱨᱛᱤ ᱨᱮ ᱢᱮᱱᱟᱜᱼᱟ ᱟᱫᱚ ᱱᱚᱣᱟ ᱫᱚ ᱛᱤᱱᱟᱹᱜ ᱜᱟᱱ ᱞᱟᱹᱠᱛᱤ ᱠᱟᱱᱟ ᱡᱮ ᱱᱚᱣᱟ ᱛᱟᱦᱮᱱ?
ᱛᱤᱱᱟᱹᱜ ᱜᱟᱱ ᱞᱟᱹᱠᱛᱤ ᱠᱟᱱᱟ᱾
ᱦᱮᱸ ᱦᱮᱸ᱾
ᱦᱩᱸ ᱮᱠᱴᱩ ᱢᱚᱥ ᱛᱮ ᱞᱟᱹᱭ ᱵᱤᱱ ᱵᱟᱞᱤᱧ ᱵᱩᱡᱷᱟᱹᱣ ᱫᱟ᱾
ᱞᱟᱹᱭ ᱫᱟᱞᱤᱧ ᱟᱵᱚ ᱡᱤᱵᱽ ᱡᱤᱭᱟᱹᱞᱤ ᱱᱚᱣᱟ ᱫᱷᱟᱹᱨᱛᱤ ᱨᱮᱢᱟ ᱢᱮᱱᱟᱜ ᱵᱚᱱ ᱜᱮᱭᱟ ᱦᱟᱱ ᱛᱮ ᱱᱚᱣᱟ ᱵᱤᱨ ᱵᱩᱨᱩ ᱫᱟᱨᱮ ᱱᱟᱹᱲᱤ ᱦᱚᱸ ᱢᱮᱱᱟᱜ ᱜᱮᱭᱟ ᱟᱫᱚ ᱡᱩᱫᱤ ᱵᱟᱝ ᱛᱟᱦᱮᱸ ᱠᱚᱜᱼᱟ ᱱᱚᱣᱟ ᱡᱤ ᱩᱸ ᱩᱸ ᱢᱟᱱᱮ ᱵᱤᱨ ᱵᱩᱨᱩ ᱫᱟᱨᱮ ᱱᱟᱹᱲᱤ ᱠᱚ ᱪᱮᱫ ᱛᱮ ᱠᱚ ᱦᱩᱭ ᱠᱚᱜᱼᱟ ᱚᱱᱟ ᱜᱮᱞᱤᱧ ᱞᱟᱹᱭᱫᱟ ᱵᱩᱡᱷᱟᱹᱣ ᱠᱮᱫᱟ ᱵᱮᱱ ᱛᱤᱱᱟᱹᱜ ᱞᱟᱹᱠᱛᱤ ᱠᱟᱱ ᱜᱮᱭᱟ ᱱᱚᱣᱟ ᱨᱮᱱᱟᱜ ᱱᱚᱣᱟ ᱛᱟᱦᱮᱸ ᱦᱚᱸ᱾
ᱦᱮᱸ ᱢᱮᱱᱫᱟᱞᱤᱧ ᱵᱤᱨ ᱵᱩᱨᱩ ᱫᱟᱨᱮ ᱱᱟᱹᱲᱤ ᱵᱟᱝ-
ᱞᱟᱹᱭ ᱫᱟᱞᱤᱧ ᱦᱟᱸᱜ᱾
ᱴᱤᱠᱭᱟ
ᱦᱮᱞᱳ